ᱦᱮᱸ ᱞᱟᱹᱭ ᱢᱮ᱾
ᱞᱟᱹᱭ ᱢᱮ ᱢᱟᱜ᱾
ᱪᱤᱠᱟᱹᱭ ᱫᱟᱢ?
ᱪᱤᱠᱟᱹ ᱜᱮ ᱵᱟᱝ ᱫᱩᱲᱩᱵ ᱦᱩᱭ ᱠᱟᱱᱟ᱾
ᱚᱸ ᱫᱟᱠᱟ ᱠᱚ ᱡᱚᱢ ᱦᱩᱭ ᱱᱟᱥᱮ ᱟᱹᱣᱨᱤ?
ᱫᱟᱠᱟ ᱠᱚ ᱟᱹᱣᱨᱤ ᱡᱚᱢ ᱦᱩᱭᱩᱜᱼᱟ᱾
ᱤᱧ ᱦᱚᱸ ᱦᱚᱸᱜᱼᱚᱭ ᱫᱩᱲᱩᱵ ᱠᱟᱹᱱᱤᱧ᱾ ᱤᱥᱤᱱ ᱟᱣᱨᱤ ᱦᱩᱭᱩᱜᱼᱟ ᱤᱥᱤᱱ ᱫᱚ ᱱᱚᱜ-ᱚᱭ ᱫᱟᱠᱟ ᱠᱚ ᱪᱚᱸᱫᱟ ᱦᱩᱭ ᱠᱟᱱᱟ᱾
ᱩᱸ ᱟᱞᱮ ᱱᱚᱜ-ᱚᱭ ᱫᱟᱠᱟ ᱠᱚ ᱪᱚᱸᱫᱟ ᱦᱩᱭ ᱠᱟᱱᱟ ᱤᱥᱤᱱ ᱟᱹᱣᱨᱤ ᱦᱩᱭᱩᱜᱼᱟ ᱟᱹᱣᱨᱤ ᱥᱟᱹᱛᱟᱹᱜᱼᱟ᱾
ᱚ ᱛᱟᱦᱮ ᱩᱛᱩ ᱫᱚ ᱛᱤᱦᱤᱧ ᱫᱚ ᱪᱮᱫ ᱦᱩᱭᱩᱜ ᱠᱟᱱᱟ?
ᱩᱛᱩ ᱦᱩᱭᱩᱜ ᱠᱟᱱᱟ ᱟᱹᱞᱩ, ᱵᱮᱸᱜᱟᱲ, ᱵᱤᱞᱟᱛᱤ ᱠᱚ,
ᱚ᱾
ᱪᱤᱫ ᱠᱚᱯᱮ ᱩᱛᱩᱭ ᱫᱟ ᱟᱯᱮ ᱫᱚ?
ᱟᱞᱮᱦᱚᱸ ᱰᱟᱹᱞ, ᱟᱹᱞᱩ ᱟᱨ ᱥᱩᱣᱟᱵᱤᱱ᱾
ᱰᱟᱹᱞ, ᱟᱹᱞᱩ ᱟᱨ ᱥᱚᱣᱟᱵᱤᱱ?
ᱦᱮᱸ᱾ ᱟᱨ ᱚᱝᱠᱟ ᱛᱟᱦᱚᱞᱮ ᱟᱵᱚᱣᱟᱜ ᱚᱱᱟ ᱡᱟᱦᱟᱸ ᱥᱮᱨᱣᱟ ᱠᱚᱨᱮᱱᱟᱜ ᱦᱮᱸᱱᱟᱜ ᱛᱟᱵᱚᱱᱟ᱾ ᱚᱱᱟ ᱠᱚᱫᱚ ᱢᱟᱱᱟᱣ ᱜᱮᱭᱟ ᱯᱮ?
ᱦᱮᱸ ᱢᱟᱱᱟᱣ ᱦᱩᱭᱩᱜ ᱛᱟᱦᱮᱸᱱ ᱜᱮᱭᱟ ᱦᱮᱸ᱾
ᱚᱸ᱾ ᱵᱟᱦᱟ ᱵᱟᱦᱟ ᱵᱟᱦᱟ ᱫᱚ ᱛᱤᱱ ᱫᱤᱱ ᱯᱮ ᱢᱟᱱᱟᱣ ᱜᱮᱭᱟ?
ᱵᱟᱦᱟ ᱫᱚ ᱯᱮ ᱫᱤᱱ ᱞᱮ ᱢᱟᱱᱟᱣ ᱛᱟᱦᱮᱸᱱ ᱜᱮᱭᱟ ᱯᱮ ᱫᱤᱱ᱾
ᱚ ᱵᱟᱦᱟ ᱫᱚ ᱚᱠᱟ ᱥᱚᱢᱚᱭ ᱯᱮ ᱵᱟᱦᱟᱜ ᱜᱮᱭᱟ?
ᱯᱷᱟᱹᱜᱩᱱ ᱵᱚᱸᱜᱟ᱾
ᱯᱷᱟᱹᱜᱩᱱ ᱵᱚᱸᱜᱟ?
ᱯᱷᱟᱹᱜᱩᱱ ᱵᱚᱸᱜᱟ, ᱟᱯᱮ ᱚᱱᱛᱮ ᱫᱚ ᱛᱤᱱ
ᱦᱮᱸ ᱟᱞᱮ ᱦᱚᱸ ᱱᱚᱱᱛᱮ ᱦᱚᱸ ᱵᱟᱦᱟ ᱫᱚ ᱯᱷᱟᱹᱜᱩᱱ ᱵᱚᱸᱜᱟ ᱜᱮ ᱦᱩᱭᱩᱜᱼᱟ᱾ ᱚᱱᱟ ᱠᱩᱱᱟᱹᱢᱤ ᱥᱮ ᱤᱭᱟᱹ ᱯᱩᱨᱱᱤᱢᱟ ᱠᱚ ᱢᱮᱛᱟᱜ ᱠᱟᱱ ᱚᱱᱟ ᱯᱚᱨᱮ᱾
ᱦᱮᱸ ᱦᱮᱸ
ᱦᱩᱸ
ᱚᱱᱛᱮ ᱫᱚ ᱛᱤᱱ ᱫᱤᱱ ᱯᱮ ᱟᱛᱮᱱᱟ ᱯᱮ ᱫᱤᱱ ᱜᱮ᱾
ᱦᱮᱸ ᱯᱮ ᱫᱤᱱ ᱜᱮ ᱚᱱᱛᱮ ᱦᱚᱸ᱾ ᱮᱸᱻ ᱥᱚᱦᱚᱨᱟᱭ
ᱦᱮᱸ ᱥᱚᱨᱦᱟᱭ ᱠᱚ ᱦᱚᱸ ᱢᱟᱱᱟ ᱫᱤᱱ ᱢᱮᱱᱟ ᱥᱚᱨᱦᱟᱭ ᱫᱚ ᱢᱚᱬᱮ ᱫᱤᱱ᱾
ᱚᱸ ᱢᱚᱬᱮ ᱫᱤᱱ ᱦᱮᱸ ᱟᱫᱚ ᱢᱚᱬᱮ ᱫᱤᱱ ᱫᱚ ᱚᱱᱟ ᱪᱮᱫ ᱪᱮᱫ? ᱢᱟᱱᱮ ᱢᱤᱫ ᱵᱟᱨ ᱯᱮ ᱯᱩᱱ ᱢᱚᱬᱮ ᱚᱱᱟ ᱪᱮᱫ ᱠᱚ ᱢᱮᱛᱟᱜᱼᱟ᱾ ᱯᱳᱭᱞᱳ ᱫᱤᱱ, ᱫᱚᱥᱟᱨ ᱫᱤᱱ,
ᱯᱳᱭᱞᱳ ᱫᱤᱱ ᱫᱚ ᱯᱳᱭᱞᱳ ᱫᱤᱱ ᱫᱚ ᱩᱢ ᱢᱟᱦᱟ, ᱫᱚᱥᱟᱨ ᱫᱤᱱ ᱫᱚ ᱥᱟᱹᱨᱫᱤ ᱢᱟᱦᱟ᱾ ᱛᱮᱥᱟᱨ ᱫᱤᱱ ᱫᱚ ᱪᱮᱫ ᱠᱚ ᱢᱮᱛᱟᱜᱼᱟ᱾ ᱤᱧ ᱦᱤᱲᱤᱧ ᱠᱮᱫᱟ ᱟᱨᱚᱧ ᱞᱟᱹᱭ ᱞᱮ ᱜᱮ᱾
ᱵᱟᱥ ᱤᱭᱟᱹ ᱠᱷᱩᱱᱴᱟᱹᱣ ᱢᱟᱦᱟᱸ ᱠᱷᱩᱱᱴᱟᱹᱣ
ᱛᱮᱥᱟᱨ ᱫᱤᱱ ᱫᱚ ᱠᱷᱩᱱᱴᱟᱹᱣ ᱢᱟᱦᱟ᱾
ᱛᱚ ᱩᱢ ᱦᱤᱞᱳᱜ ᱫᱚ ᱩᱢ ᱦᱤᱞᱳᱜ ᱫᱚ ᱪᱮᱫ ᱦᱮᱸ ᱩᱢ ᱦᱤᱞᱳᱜ ᱫᱚ ᱪᱮᱫ ᱠᱚ ᱯᱮ ᱪᱤᱠᱟᱹᱭᱟ᱾
ᱩᱢ ᱦᱤᱞᱚᱜ ᱫᱚ ᱡᱟᱦᱮᱨ ᱨᱮ ᱯᱩᱡᱟᱹᱭ ᱦᱳᱭᱳᱜ ᱛᱟᱦᱮᱸᱱᱟ᱾
ᱦᱩᱸ
ᱵᱚᱸᱜᱟ ᱵᱩᱨᱩ ᱠᱚ ᱚᱸᱰᱮ ᱯᱩᱡᱟᱹᱣᱟ ᱠᱚ ᱦᱩᱭᱩᱜ ᱛᱟᱦᱮᱱᱟ᱾
ᱦᱩᱸ ᱟᱨ ᱥᱚᱦᱨᱟᱭ ᱫᱚ ᱢᱟᱱᱮ ᱚᱠᱚᱭ ᱥᱚᱦᱚᱨᱟᱭ ᱨᱮ ᱫᱚ ᱢᱟᱱᱮ ᱚᱠᱚᱭ ᱠᱚᱯᱮ ᱱᱮᱣᱛᱟ ᱠᱚᱣᱟ ᱚᱱᱠᱟ ᱯᱮᱲᱟ ᱠᱚᱯᱮ ᱱᱮᱣᱛᱟ ᱠᱚ ᱜᱮᱭᱟ᱾
ᱦᱩᱸ ᱯᱮᱲᱟ ᱠᱚ ᱱᱮᱣᱛᱟ ᱵᱟᱲᱟ ᱦᱩᱭᱩᱜ ᱜᱮᱭᱟ᱾ ᱱᱟᱱᱟ ᱛᱟᱠᱚ ᱵᱟᱵᱟ ᱛᱟᱠᱚ ᱨᱮᱱ ᱵᱳᱱ ᱛᱟᱠᱚ ᱫᱤᱫᱤ ᱛᱟᱠᱚ
ᱦᱩᱸ ᱟᱞᱮ ᱦᱚᱸ ᱱᱚᱛᱮ ᱥᱚᱦᱨᱟᱭ ᱫᱚ ᱢᱚᱬᱮ ᱫᱤᱱ ᱜᱮ ᱦᱩᱭᱩᱜᱼᱟ᱾ ᱯᱩᱭᱞᱩ ᱫᱤᱱ ᱦᱤᱞᱳᱜ ᱫᱚ ᱢᱟᱱᱮ ᱯᱩᱡᱟᱹ ᱦᱩᱭᱩᱜᱼᱟ ᱟᱨ ᱟᱨ ᱥᱚᱦᱨᱟᱭ ᱫᱚ ᱚᱱᱠᱟ ᱛᱮᱭᱟᱝ ᱛᱟᱠᱚ ᱫᱟᱹᱭ ᱛᱮᱭᱟᱝ ᱛᱟᱠᱚ ᱦᱟᱛᱚᱢ ᱠᱩᱢᱟᱹᱝ ᱛᱟᱠᱚ᱾ ᱩᱱᱠᱩ ᱠᱚ ᱱᱮᱣᱛᱟ ᱠᱚ ᱦᱩᱭᱩᱜᱼᱟ ᱟᱨ ᱟᱨ ᱠᱷᱩᱱᱴᱟᱹᱣ ᱦᱤᱞᱳ ᱠᱷᱩᱱᱴᱟᱹᱣ ᱦᱤᱞᱳ ᱫᱚ ᱡᱟᱦᱟᱸᱭ ᱵᱟᱞᱟᱭᱟ ᱥᱟᱹᱜᱟᱹᱭ ᱠᱚ ᱛᱟᱦᱮᱱᱟ ᱩᱱᱠᱩ ᱦᱮᱸ ᱩᱱ ᱦᱤᱞᱳ ᱫᱚ ᱩᱱᱠᱩ ᱠᱚ ᱱᱮᱛᱟ ᱠᱚᱣᱟ ᱟᱨ ᱛᱟᱦᱚᱞᱮ ᱚᱱᱛᱮ ᱡᱟᱦᱟᱸ ᱱᱚᱜ-ᱚᱭ ᱥᱚᱦᱨᱟᱭ ᱨᱮ ᱮᱱᱮᱡ ᱜᱮᱭᱟ ᱠᱚ
ᱦᱮᱸ ᱮᱱᱮᱡ ᱜᱮᱭᱟ ᱠᱚ
ᱦᱩᱸ ᱟᱨ ᱱᱚᱛᱮ ᱡᱟᱦᱟᱸ ᱤᱭᱟᱹ ᱦᱮᱱᱟᱜ ᱛᱟᱵᱚᱱᱟ ᱪᱮᱫ ᱠᱚ ᱞᱟᱹᱭ ᱠᱟᱱᱟ ᱫᱟᱸᱥᱟᱭ
ᱦᱩᱸ ᱫᱟᱸᱥᱟᱭ
ᱦᱮᱸ ᱞᱟᱹᱭᱫᱟᱹᱧ ᱤᱭᱟᱹ ᱚᱱᱟ ᱡᱟᱦᱟᱸ ᱫᱟᱸᱥᱟᱭ ᱫᱟᱸᱥᱟᱭ ᱯᱚᱨᱚᱵᱽ ᱦᱮᱱᱟᱜ ᱛᱟᱵᱚᱱᱟ ᱚᱱᱟ ᱫᱟᱸᱥᱟᱭ ᱯᱚᱨᱚᱵᱽ ᱯᱮ ᱢᱟᱱᱟᱣ ᱜᱮᱭᱟ
ᱦᱮ ᱢᱟᱱᱟᱣ ᱛᱟᱦᱮᱱ ᱜᱮᱭᱟᱞᱮ
ᱢᱟᱱᱮ ᱫᱟᱸᱥᱟᱭ ᱚᱱᱠᱟ ᱫᱟᱬᱟᱱ ᱯᱮ ᱪᱟᱞᱟᱜ ᱜᱮᱭᱟ᱾
ᱦᱮᱸ ᱪᱟᱞᱟᱜ ᱦᱩᱭᱩᱜ ᱜᱮᱭᱟ᱾
ᱦᱩᱸᱻ ᱦᱮᱸ ᱦᱮᱸ ᱫᱟᱸᱥᱟᱭ ᱮᱱᱮᱡ ᱪᱟᱞᱟᱜ ᱦᱩᱭᱩᱜ ᱛᱟᱦᱮᱱ ᱜᱮᱭᱟ᱾
ᱦᱮᱸ
ᱟᱨ ᱱᱚᱜ-ᱚᱭ ᱡᱮ ᱱᱚᱜ-ᱚᱭ ᱜᱟᱯᱟ ᱢᱮᱭᱟᱝ ᱦᱟᱸᱜ ᱡᱟᱦᱟᱸ ᱡᱩᱱ ᱪᱟᱸᱫᱳ ᱤᱝᱨᱮᱡᱤᱼᱼ